ᱦᱮᱸ ᱦᱮᱞᱳ
ᱦᱮᱸ ᱡᱚᱦᱟᱨ ᱜᱮ᱾
ᱦᱳᱭ ᱡᱚᱦᱟᱨ ᱜᱮ
ᱨᱚᱲ ᱵᱤᱱ ᱱᱟᱯᱟᱭ ᱜᱮᱵᱤᱱ ᱟᱸᱡᱚᱢᱮᱫᱼᱟ ᱛᱚ᱾
ᱦᱳᱭ ᱟᱵᱮᱱᱟᱜ ᱨᱚᱲ ᱱᱟᱯᱟᱭ ᱜᱮ ᱱᱟᱦᱟᱜ ᱞᱤᱧ ᱟᱸᱡᱚᱢᱮᱫᱟ ᱟᱫᱚ ᱟᱹᱞᱤᱧᱟᱜ ᱜᱮ ᱨᱚᱲ ᱚᱠᱟ ᱞᱮᱠᱟᱵᱮᱱ ᱟᱸᱡᱚᱢ ᱮᱫᱟ ᱥᱮ ᱵᱟᱝᱜᱮ᱾
ᱱᱟᱯᱟᱭ ᱜᱮᱞᱤᱧ ᱟᱸᱡᱚᱢᱮᱫᱼᱟ ᱟᱵᱮᱱᱟᱜ ᱦᱚᱸ᱾
ᱚ ᱟᱪᱪᱷᱟ ᱦᱳᱭᱛᱚ
ᱟᱪᱪᱷᱟ ᱢᱮᱱ ᱫᱚ ᱦᱟᱸᱜ ᱜᱳᱞᱢᱳ ᱜᱚᱞᱯᱚ ᱥᱮ ᱜᱟᱞᱢᱟᱨᱟᱣ ᱞᱮᱠᱟᱛᱮᱫᱚ ᱦᱟᱸᱜ ᱟᱹᱰᱤ ᱜᱚᱴᱟᱝ ᱜᱮ ᱢᱮᱱᱟᱜ-ᱟ, ᱟᱹᱱᱤᱡ ᱦᱳᱭᱛᱳ ᱟᱫᱚ ᱟᱵᱮᱱ ᱫᱚ ᱦᱟᱸᱜ ᱚᱠᱟ ᱯᱟᱦᱟᱴᱟ ᱨᱮᱱ ᱠᱟᱱᱟᱵᱮᱱ ᱚᱱᱟ ᱠᱟᱹᱴᱤᱡ ᱵᱮᱱ ᱞᱟᱹᱭ ᱥᱟᱰᱮ ᱟᱹᱞᱤᱧ ᱠᱮᱭᱟ᱾
ᱟᱨ ᱢᱮᱱᱫᱚ ᱚᱠᱟ ᱫᱤᱥᱚᱢ ᱯᱮ ᱯᱟᱲᱟᱜ ᱠᱟᱱᱟ
ᱟᱢ ᱢᱟᱱᱮ ᱫᱤᱥᱚᱢ ᱫᱚ ᱛᱩᱢ ᱫᱤᱥᱚᱢ, ᱟᱨ ᱡᱮᱞᱟ ᱫᱚ ᱦᱟᱸᱜ ᱦᱩᱭᱩᱜ ᱠᱟᱱᱟ ᱱᱚᱣᱟ ᱵᱟᱺᱠᱩᱲᱟ᱾
ᱚ ᱟᱪᱪᱷᱟ ᱟᱪᱪᱷᱟ ᱛᱩᱢ ᱫᱤᱥᱚᱢ ᱵᱟᱝ᱾
ᱦᱳᱭ
ᱚ ᱟᱫᱚ ᱡᱟᱭᱦᱳᱠ ᱱᱟᱯᱟᱭ ᱠᱟᱛᱷᱟ ᱮᱸᱜ ᱢᱮᱱᱫᱚ ᱱᱟᱜ,
ᱱᱤᱛᱚᱜ ᱫᱚ ᱚᱠᱟᱴᱟᱜ ᱥᱟᱛᱟᱢ ᱟᱸ ᱵᱟᱨᱮᱛᱮ ᱜᱚᱞᱯᱚ ᱜᱟᱞᱢᱟᱨᱟᱣ ᱞᱮᱠᱷᱟᱱ ᱱᱟᱯᱟᱭ ᱠᱚᱜᱼᱟ ᱚᱱᱟ ᱠᱟᱹᱴᱤᱡ ᱵᱮᱱ ᱞᱟᱹᱭ ᱥᱟᱰᱮ ᱠᱮᱭᱟᱵᱮᱱ᱾
ᱚᱸ ᱚᱠᱟᱴᱟᱜ ᱥᱟᱛᱟᱢ ᱱᱚᱣᱟ ᱵᱚᱸᱜᱟ ᱵᱩᱨᱩ ᱛᱮᱦᱚᱸ, ᱢᱮᱱᱞᱮᱠᱷᱟᱡ ᱱᱚᱣᱟ ᱟᱵᱚᱣᱟᱜ ᱜᱮᱞᱵᱟᱨ ᱦᱚᱸ ᱢᱟᱱᱮ ᱜᱮᱞᱵᱟᱨ,
ᱵᱚᱸᱜᱟ ᱨᱮᱱᱟᱜ,
ᱦᱳᱭ ᱚᱱᱟ ᱴᱷᱤᱠ ᱠᱚᱜᱟ ᱥᱮ ᱵᱟᱝᱟ,
ᱟᱪᱪᱷᱟ ᱦᱮᱸᱴᱷᱤᱠ ᱵᱟᱹᱞᱤᱧ ᱵᱩᱡ ᱫᱟᱲᱮᱭᱟᱫᱟ ᱟᱪᱪᱷᱟ ᱟᱫᱚ ᱢᱟ ᱟᱫᱚ ᱥᱟᱛᱟᱢ, ᱟᱹᱢᱮᱱᱫᱚ ᱵᱚᱸᱜᱟ ᱵᱩᱨᱩ ᱢᱮᱱᱛᱮ ᱥᱮ ᱪᱮᱫ?
ᱦᱳᱭ ᱢᱟᱱᱮ ᱱᱚᱜᱼᱚᱭ ᱛᱚ,
ᱥᱮᱟᱵᱚᱶᱟᱜ ᱢᱮᱱ,
ᱟᱵᱚᱣᱟᱜ ᱜᱮᱞᱵᱟᱨ ᱜᱮᱞᱵᱟᱨ ᱪᱟᱸᱫᱳ ᱦᱮᱱᱟᱜ ᱛᱟᱵᱚᱱᱟ ᱥᱮ ᱢᱟᱱᱮ ᱜᱮᱞᱵᱟᱨ, ᱪᱟᱸᱫᱳᱭᱟᱜ ᱟᱵᱚᱣᱟᱜ ᱫᱚ ᱞᱟᱹᱭ ᱜᱚᱜᱼᱟ ᱢᱟᱱᱮ ᱪᱮᱫ? ᱢᱟᱜᱽ ᱵᱚᱸᱜᱟ ᱢᱟᱱᱮ ᱵᱚᱸᱜᱟ ᱫᱚ ᱪᱟᱸᱫᱳ ᱞᱮᱠᱟ ᱟᱨᱠᱤ᱾
ᱦᱳᱭ
ᱦᱮᱸ ᱥᱮ᱾ ᱦᱳᱭ ᱟᱫᱚ ᱚᱱᱟ ᱜᱮ ᱢᱟᱱᱮ ᱢᱟᱜᱽ, ᱵᱚᱸᱜᱟᱨᱮ ᱢᱟᱱᱮ ᱢᱟᱜᱽ ᱥᱤᱢ ᱢᱟᱱᱮ ᱚᱱᱟ ᱵᱚᱸᱜᱟ ᱜᱮ ᱛᱚ᱾ ᱚ ᱟᱯᱮᱥᱮᱫ ᱦᱩᱭᱩᱜ ᱜᱮᱥᱮ᱾
ᱦᱳᱭ ᱚᱱᱟ ᱫᱚ ᱱᱟᱦᱟᱜ ᱟᱞᱮ ᱯᱟᱦᱴᱟ ᱦᱚᱸ ᱦᱩᱭᱩᱜ ᱜᱮᱭᱟ᱾ ᱦᱳᱭ ᱦᱳᱭ᱾
ᱛᱚᱵᱮ ᱱᱚᱜᱼᱚᱭ ᱟᱥᱟᱲ ᱵᱚᱸᱜᱟ ᱦᱚᱸ ᱢᱟᱱᱮ ᱛᱚᱞᱟ ᱠᱚ ᱤᱫᱤᱞᱟᱦᱟ᱾
ᱦᱮᱸ ᱟᱥᱟᱲᱤᱭᱟᱹ ᱟᱥᱟᱲ ᱦᱳᱭ ᱦᱳᱭ ᱟᱥᱟᱲᱤᱭᱟᱹ ᱵᱩ, ᱢᱮᱱᱫᱚ ᱟᱵᱚᱣᱟᱜ ᱮᱸᱜ ᱥᱟᱱᱛᱟᱲ ᱥᱟᱶᱛᱟ ᱨᱮᱱᱟᱜ ᱡᱟᱦᱟᱸ ᱛᱤᱱᱟᱹᱜ ᱟᱵᱚᱣᱟᱜ ᱞᱟᱭ ᱞᱟᱠᱪᱟᱨ ᱥᱮ ᱫᱷᱚᱨᱚᱢ ᱠᱚᱨᱚᱢ ᱢᱮᱱᱟᱜ ᱛᱟᱵᱱᱟ᱾ ᱛᱟᱵᱚᱱᱟ ᱚᱱᱟ ᱠᱚᱨᱮᱱᱟᱜ ᱦᱚᱭᱛᱚ ᱨᱚᱯᱚᱲ ᱥᱮ ᱜᱟᱞᱢᱟᱨᱟᱣ ᱥᱮ ᱛᱷᱩᱛᱤ ᱥᱮ ᱪᱮᱫ ᱟᱪᱪᱷᱟ᱾ ᱟᱸ ᱡᱟᱭᱦᱳᱠ ᱢᱤᱫᱴᱮᱱ ᱟᱹᱰᱤ ᱱᱟᱯᱟᱭ᱾ ᱮᱸ ᱟᱞᱮ ᱯᱟᱦᱴᱟ ᱫᱚᱱᱟᱜ ᱦᱳᱭᱛᱳ ᱢᱮᱱᱫᱚ ᱡᱟᱦᱟᱸ ᱟᱵᱮᱱ ᱢᱟᱜᱽ ᱵᱚᱸᱜᱟ ᱵᱮᱱ ᱞᱟᱹᱭ ᱠᱮᱫᱟ ᱢᱟᱜᱽ ᱵᱚᱸᱜᱟ ᱨᱮᱫᱚ᱾ ᱮ ᱟᱞᱮ ᱯᱟᱦᱴᱟ ᱫᱚᱱᱟᱜ᱾
ᱟᱵᱚ ᱢᱚᱛᱚ ᱱᱟᱸᱜ ᱢᱮᱱᱫᱚ ᱢᱟᱟᱹᱡᱷᱤ ᱢᱟᱯᱟᱡᱷᱤ ᱥᱮ ᱜᱚᱰᱮᱛ ᱱᱟᱭᱠᱮ ᱠᱩᱰᱟᱹᱢ ᱱᱟᱭᱠᱮ ᱟᱛᱮᱫ ᱜᱮᱛᱚ ᱟᱵᱚ ᱢᱤᱫᱴᱮᱱ ᱟᱛᱳ ᱵᱚᱱ᱾ ᱛᱚᱞ ᱠᱟᱜᱼᱟ ᱥᱮ ᱵᱚᱱ ᱵᱮᱱᱟᱣ ᱠᱟᱜᱼᱟ ᱦᱮᱸ ᱵᱟᱝ᱾
ᱦᱩᱸ ᱦᱩᱸ
ᱚᱱᱟ ᱞᱮᱠᱟᱛᱮ ᱢᱮᱱ ᱜᱟᱱᱚᱜᱼᱟ ᱟᱵᱚ ᱮᱸᱜ, ᱥᱟᱱᱟᱢ ᱦᱚᱲᱟᱜ ᱠᱩᱥᱤ ᱥᱤᱵᱤᱞ ᱟᱛᱮᱫ ᱜᱮ ᱱᱟᱜ ᱢᱤᱫᱴᱮᱱ᱾ ᱢᱟᱹᱡᱷᱤ ᱫᱚᱨᱠᱟᱨ ᱛᱟᱵᱚᱱᱟ ᱦᱮ ᱥᱮ ᱵᱟᱝ᱾
ᱦᱳᱭ
ᱦᱚᱜᱳᱭ ᱟᱨ ᱩᱱᱤ᱾ ᱢᱟᱹᱡᱷᱤ ᱥᱟᱶᱛᱮ ᱟᱨᱚ ᱡᱟᱦᱟᱸᱭ ᱠᱚᱠᱚ ᱛᱟᱦᱮᱱᱟ ᱩᱱᱠᱩ ᱠᱚᱫᱚ ᱱᱟᱜ ᱠᱚ ᱦᱩᱭᱩᱜ ᱠᱟᱱᱟ᱾ ᱮᱸᱜ ᱱᱟᱭᱠᱮ
ᱦᱩᱸ
ᱠᱩᱰᱟᱹᱢ ᱱᱟᱭᱠᱮ ᱮᱸᱜ ᱛᱟᱨᱯᱚᱨᱮ ᱱᱩᱠᱤᱱ ᱵᱟᱨᱭᱟ ᱜᱚᱸᱰᱮᱛ ᱠᱤᱱ ᱛᱟᱦᱮᱱ ᱠᱟᱱᱟ ᱱᱟᱸᱜ ᱟᱞᱮ ᱯᱟᱦᱴᱟ ᱫᱚᱱᱟᱜ᱾
ᱚ ᱟᱪᱪᱷᱟ ᱟᱪᱪᱷᱟ
ᱚ ᱟᱫᱚ ᱱᱟᱜ ᱚᱱᱟ ᱞᱮᱠᱟᱛᱮ ᱱᱟᱦᱟᱜ ᱢᱮᱱᱫᱚ ᱡᱟᱦᱟᱸᱭ ᱦᱳᱭᱛᱚ᱾ ᱡᱩᱫᱤ ᱵᱚᱫᱚᱞᱚᱜ ᱟᱭ ᱱᱩᱠᱩ ᱠᱚ ᱢᱚᱫᱽᱫᱷᱮ ᱨᱮ᱾
ᱦᱩᱸ
ᱟᱫᱚ ᱚᱱᱟ ᱚᱠᱛᱚ ᱨᱮ ᱦᱟᱜ ᱢᱮᱱᱫᱚ ᱢᱟᱜᱽ ᱵᱚᱸᱜᱟᱼᱼ ᱜᱮ ᱱᱟᱜᱼᱼ ᱥᱟᱱᱟᱢᱟᱜ ᱜᱚᱞᱯᱚ ᱜᱟᱞᱢᱟᱨᱟᱣ, ᱚᱠᱚᱭ ᱛᱟᱦᱮᱱᱟ ᱵᱟᱭ ᱛᱟᱦᱮᱱᱟ᱾ ᱛᱟᱨᱯᱚᱨᱮ, ᱥᱟᱱᱟᱢᱟᱜᱼᱼ ᱢᱮᱱᱫᱚ, ᱩᱱ ᱜᱚᱞᱯᱚ ᱥᱮ ᱜᱟᱞᱢᱟᱨᱟᱣ ᱦᱩᱭᱩᱜ ᱛᱟᱞᱮᱭᱟ ᱟᱞᱮ ᱫᱚ᱾
ᱟᱪᱪᱷᱟ, ᱟᱪᱪᱷᱟ ᱟᱞᱮ ᱦᱚᱸ ᱚᱱᱠᱟ ᱜᱮ, ᱢᱟᱱᱮ ᱚᱱᱟ ᱢᱟᱜᱽ ᱵᱚᱸᱜᱟ ᱜᱮ ᱡᱩᱫᱤᱼᱼ ᱵᱚᱫᱚᱞᱚᱜᱼᱟ ᱠᱚ, ᱩᱱ ᱥᱚᱢᱚᱭ ᱜᱮ ᱢᱟᱱᱮ ᱢᱟᱜᱽ ᱵᱚᱸᱜᱟᱼᱼ ᱯᱩᱭᱞᱩ ᱨᱮᱜᱮ ᱢᱟᱱᱮ ᱚᱱᱟᱫᱚ ᱯᱩᱭᱞᱩ ᱪᱟᱸᱫᱳ ᱠᱟᱱᱟ ᱥᱮ ᱥᱮᱨᱢᱟ ᱨᱮᱱᱟᱜ᱾
ᱦᱚᱭ, ᱦᱚᱭ᱾
ᱦᱚᱸ ᱢᱟᱱᱮ ᱩᱱ ᱜᱮᱠᱚ ᱵᱚᱫᱚᱞᱚᱜᱼᱟ᱾
ᱦᱚᱭ, ᱟᱫᱚᱼᱼ ᱟᱨᱚᱜ ᱮᱸᱜ, ᱢᱮᱱ ᱫᱚ ᱚᱱᱟ ᱞᱮᱠᱟᱛᱮ ᱦᱟᱸ ᱢᱮᱱᱫᱚ ᱮᱸᱜᱼᱼ ᱦᱳᱭᱛᱳ ᱛᱟᱦᱮᱭᱮᱱᱟᱭ, ᱢᱤᱫ ᱥᱮᱨᱢᱟ ᱜᱟᱱᱮ ᱛᱟᱦᱮᱭᱮᱱᱟ᱾ ᱟᱫᱚ ᱚᱱᱠᱟ ᱦᱚᱸ ᱵᱟᱝ ᱦᱩᱭᱩᱜᱼᱟ ᱾ ᱟᱨᱚᱼᱼ ᱱᱤᱝᱠᱟᱹ ᱧᱮᱞᱚᱜ ᱟᱠᱟᱱᱟ ᱡᱮᱼᱼ ᱦᱳᱭᱛᱳ ᱡᱟᱦᱟᱸᱭᱟᱜ ᱡᱩᱫᱤ ᱮᱴᱠᱮᱴᱚᱬᱮ ᱦᱩᱭᱮᱱ ᱛᱟᱭᱟ ᱾ ᱥᱮ ᱡᱟᱦᱟᱱᱟᱜ ᱢᱤᱫᱴᱮᱱ ᱫᱩᱠ ᱵᱤᱯᱚᱫᱽ ᱦᱩᱭᱮᱱ ᱛᱟᱭᱟ᱾ ᱛᱟᱦᱚᱞᱮ ᱚᱱᱟ ᱚᱠᱛᱚᱼᱼ ᱚᱠᱛᱚ ᱨᱮ, ᱟᱵᱚ ᱫᱚᱼᱼ ᱥᱟᱱᱛᱟᱲ ᱥᱟᱶᱛᱟ ᱨᱮᱫᱚ ᱥᱮ ᱟᱵᱚᱣᱟᱜ ᱢᱮᱱᱫᱚ, ᱟᱵᱚ ᱟᱹᱰᱤ ᱜᱚᱴᱟᱝ ᱴᱮᱴᱷᱟ ᱢᱟᱱᱮ ᱴᱚᱴᱷᱟ ᱨᱮᱜᱮ ᱧᱮᱞᱚᱜᱚᱜᱼᱼ ᱠᱟᱱᱟ᱾ ᱟᱵᱚ ᱥᱟᱱᱛᱟᱲ ᱠᱚ ᱱᱟᱜᱼᱼ
ᱦᱮᱸ, ᱦᱮᱸ᱾
ᱴᱟᱠᱟ ᱠᱟᱹᱣᱰᱤ ᱨᱮᱱᱟᱜ ᱮᱴᱠᱮᱴᱚᱬᱮ ᱫᱚ ᱟᱹᱰᱤ ᱥᱟᱸᱜᱮ ᱜᱮ ᱛᱟᱵᱚᱱᱟ ᱦᱳᱭ ᱥᱮ ᱵᱟᱝ?
ᱦᱚᱸ ᱟᱱᱟᱴ ᱫᱚ ᱢᱮᱱᱟᱜ ᱜᱮᱭᱟ᱾
ᱟᱫᱚ ᱚᱱᱟ ᱞᱮᱠᱟᱛᱮ, ᱦᱳᱭ, ᱦᱳᱭ, ᱚᱱᱟ ᱞᱮᱠᱟᱛᱮᱱᱟᱜ ᱦᱳᱭᱛᱚ ᱡᱟᱦᱟᱸᱭ ᱠᱚᱠᱚ ᱪᱟᱞᱟᱜᱼᱟ᱾ ᱵᱤᱫᱮᱥ ᱠᱟᱹᱢᱤ ᱠᱚ᱾ ᱛᱟᱦᱚᱞᱮ ᱚᱱᱟ ᱞᱮᱠᱟᱛᱮ ᱱᱟᱦᱟᱜ, ᱩᱱᱤᱭᱟᱜ ᱡᱟᱭᱜᱟ ᱨᱮᱫᱚ ᱡᱟᱦᱟᱸᱭ ᱵᱟᱝ ᱡᱟᱦᱟᱸᱭ ᱛᱚ ᱛᱟᱦᱮᱱ ᱜᱮ ᱞᱟᱜᱟᱣ ᱮᱭᱟ ᱦᱮᱸ ᱥᱮ ᱵᱟᱝ᱾
ᱦᱮᱸ
ᱟᱭᱟᱜ ᱠᱟᱹᱢᱤ ᱠᱚᱨᱟᱣ ᱞᱮᱠᱟ ᱛᱮᱫᱚ᱾
ᱦᱳᱭ
ᱟᱫᱚ ᱚᱱᱮ ᱢᱟᱺᱡᱷᱤ ᱟᱠᱷᱲᱟ ᱥᱮ ᱫᱚᱨᱵᱟᱨ ᱟᱠᱷᱲᱟ ᱨᱮᱦᱚᱸ, ᱩᱱᱤ ᱫᱚ ᱦᱳᱭᱛᱳᱼᱼ ᱵᱚᱫᱚᱞ ᱞᱮᱭᱟᱞᱮ ᱥᱮ ᱜᱚᱞᱯᱚ ᱛᱟᱞᱟ ᱛᱮᱜᱮ ᱦᱮᱸ ᱥᱮ ᱵᱟᱝ᱾
ᱦᱮᱸ, ᱦᱮᱸ᱾
ᱦᱳᱭ, ᱚᱱᱠᱟ ᱦᱚᱸ ᱦᱩᱭᱩᱜ ᱛᱟᱞᱮᱭᱟ᱾
ᱚ ᱟᱞᱮ ᱦᱚᱸ ᱚᱱᱠᱟ ᱜᱮ ᱟᱨᱠᱤ ᱟᱹᱵᱤᱱ ᱪᱮᱫ ᱞᱮᱠᱟ ᱵᱤᱱ ᱞᱟᱹᱭᱠᱮᱜᱼᱟ᱾
ᱦᱳᱭ, ᱦᱳᱭ᱾
ᱦᱳᱭ
ᱦᱩᱸ
ᱟᱨ ᱛᱟᱦᱚᱞᱮ ᱱᱚᱣᱟ ᱵᱟᱦᱟ ᱵᱚᱸᱜᱟ ᱠᱚ ᱢᱟᱜᱽ ᱢᱚᱬᱮ ᱠᱚ, ᱢᱟᱱᱮ ᱵᱚᱸᱜᱟᱭ ᱜᱮᱭᱟ ᱯᱮᱥᱮ᱾
ᱟᱞᱮ ᱯᱟᱦᱴᱟ ᱫᱚ ᱱᱟᱜ ᱢᱮᱱᱫᱚᱼᱼ ᱵᱚᱸᱜᱟ ᱵᱩᱨᱩ ᱢᱟᱱᱟᱣ ᱵᱟᱛᱟᱣ ᱨᱮᱫᱚ ᱦᱟᱸᱜ, ᱥᱮᱫᱟᱭ ᱦᱟᱯᱲᱟᱢ ᱠᱚ ᱡᱟᱦᱟᱸ ᱞᱮᱠᱟ ᱠᱚᱼᱼ ᱜᱚᱞᱯᱚ ᱜᱟᱞᱢᱟᱨᱟᱣ ᱥᱮ ᱡᱟᱦᱟᱸ ᱡᱟᱦᱟᱸ ᱠᱚ, ᱟᱠᱚ ᱠᱚ ᱢᱟᱱᱟᱣ ᱵᱟᱛᱟᱣ ᱟᱹᱜᱩ ᱟᱠᱟᱫᱟ ᱡᱟᱦᱟᱸ ᱠᱚ᱾
ᱦᱮᱸ, ᱦᱮᱸ, ᱦᱮᱸ᱾
ᱮᱸᱜ, ᱚᱱᱟ ᱠᱚᱫᱚ ᱦᱟᱸᱜ ᱵᱟᱦᱟ, ᱥᱚᱨᱦᱟᱭ, ᱠᱟᱨᱟᱢ ᱛᱟᱨᱯᱚᱨᱮᱼᱼ ᱫᱟᱥᱟᱭ ᱫᱟᱥᱟᱭ ᱫᱚ ᱱᱟᱜ ᱫᱚᱢᱮ ᱮᱠᱴᱟ ᱫᱚ ᱟᱞᱮ ᱯᱟᱦᱟᱴᱟ ᱫᱚ ᱵᱟᱝ ᱧᱮᱞᱚᱜ
ᱚᱸ ᱟᱪᱪᱷᱟ ᱟᱪᱪᱷᱟ
ᱦᱳᱭ ᱦᱳᱭ ᱟᱫᱚ ᱱᱟᱜ ᱱᱚᱜᱼᱚᱱᱟ ᱠᱚᱫᱚ ᱟᱹᱰᱤ ᱰᱷᱮᱨ ᱠᱟᱹᱭ ᱛᱮᱞᱮ ᱢᱟᱱᱟᱣ ᱵᱟᱛᱟᱣ ᱟᱠᱟᱫ ᱛᱮ ᱚᱱᱟ ᱠᱚᱜᱮ ᱱᱟᱦᱟᱜ ᱢᱮᱱᱫᱚ ᱮᱫ ᱢᱚᱱᱮ ᱨᱮ ᱢᱤᱫᱴᱮᱱ ᱢᱮᱱᱟᱜ ᱛᱟᱹᱟᱞᱤᱧᱟ ᱥᱮ ᱚᱱᱟ ᱠᱚ ᱱᱤᱭᱮ ᱠᱟᱹᱴᱤᱡ ᱫᱚ ᱢᱮᱱᱫᱚ ᱦᱳᱭᱛᱳ ᱵᱟᱨ ᱠᱟᱛᱷᱟ ᱥᱮ ᱡᱟᱦᱟᱸ ᱛᱤᱱᱟᱹᱜ ᱜᱮ ᱵᱩᱡ ᱫᱚᱟᱹ ᱦᱱᱟᱜᱜ ᱚᱱᱟ ᱠᱚ ᱱᱤᱭᱮ ᱫᱚ ᱱᱟᱜ ᱢᱮᱱᱟᱜ ᱛᱟᱞᱤᱧᱟ ᱠᱟᱹᱴᱤᱡ ᱠᱟᱹᱴᱤᱡ ᱫᱚ᱾
ᱚ ᱟᱪᱪᱷᱟ ᱟᱪᱪᱷᱟ ᱛᱟᱦᱚᱞᱮ ᱢᱟᱱᱮ ᱥᱚᱨᱚᱦᱟᱭ ᱫᱚ ᱪᱮᱫ ᱵᱚᱸᱜᱟ ᱯᱮ ᱥᱚᱨᱦᱟᱭᱚᱜ ᱜᱮᱭᱟ?
ᱥᱚᱦᱚᱨᱟᱭ ᱫᱚ ᱟᱞᱮ ᱫᱚᱱ ᱦᱟᱸᱜ ᱥᱚᱦᱚᱨᱟᱭ ᱵᱚᱸᱜᱟ ᱜᱮ ᱢᱮᱱ ᱜᱟᱱᱚᱜᱼᱟ ᱮᱸᱫ ᱡᱟᱦᱟᱸ ᱫᱚ ᱚᱠᱴᱳᱵᱚᱨ ᱢᱟᱥ ᱦᱚᱸ ᱵᱚᱱ ᱢᱮᱛᱟᱜ ᱠᱟᱱ ᱫᱚ᱾
ᱦᱮᱸ ᱦᱮᱸ ᱦᱮᱸ᱾
ᱦᱳᱭ ᱚᱱᱟ ᱚᱱᱟ ᱢᱟᱥ ᱠᱚᱨᱮ ᱜᱮ ᱦᱩᱭᱩᱜᱼᱟ᱾
ᱚ ᱟᱪᱪᱷᱟ ᱦᱳᱭ ᱢᱟᱱᱮ ᱚᱠᱚᱭ ᱠᱚᱫᱚ ᱢᱟᱱᱮ ᱟᱸᱡᱚᱢ ᱠᱟᱜ ᱠᱚᱣᱟᱞᱤᱧ ᱢᱟᱱᱮ ᱱᱚᱝᱠᱟ ᱜᱮ ᱨᱚᱯᱚᱲ ᱵᱟᱲᱟ ᱦᱩᱭ ᱠᱟᱱᱟ ᱛᱚ ᱟᱫᱚ ᱢᱟᱱᱮ ᱩᱱᱠᱩ ᱫᱚ ᱯᱩᱥ ᱵᱚᱸᱜᱟ ᱠᱚ ᱥᱚᱨᱦᱟᱭᱚᱜᱼᱟ ᱪᱮᱫ ᱢᱟᱱᱮ ᱥᱟᱠᱨᱟᱛ ᱢᱟᱲᱟᱝ᱾ ᱡᱚᱠᱷᱚᱡ ᱟᱵᱚᱣᱟᱜ ᱥᱟᱠᱨᱟᱛ ᱦᱩᱭᱩᱜ ᱟᱥᱮ ᱦᱳᱭ ᱦᱳᱭ ᱩᱱ ᱥᱩᱢᱚᱭ ᱩᱱᱠᱩ ᱫᱚᱠᱚ ᱥᱚᱨᱦᱟᱭᱚᱜᱼᱟ᱾
ᱚ ᱟᱪᱪᱷᱟ ᱟᱪᱪᱷᱟ ᱟᱫᱚ ᱴᱚᱴᱷᱟ ᱦᱤᱥᱟᱹᱵᱽ ᱛᱮ ᱟᱨᱚ ᱟᱵᱚᱣᱟᱜ ᱦᱚᱸ ᱵᱷᱮᱜᱟᱨ ᱵᱷᱮᱜᱟᱨ ᱢᱮᱱᱟᱜ ᱛᱟᱵᱚᱱᱟ ᱦᱮᱸ ᱥᱮ ᱵᱟᱝ ᱦᱳᱭ ᱟᱫᱚ ᱟᱯᱮ ᱫᱚ ᱚᱠᱟ ᱴᱟᱜ ᱢᱟᱱᱮ ᱚᱠᱟ ᱵᱚᱸᱜᱟ ᱯᱮ ᱥᱚᱦᱚᱨᱟᱭᱚᱜ ᱛᱮ?
ᱚᱱᱟ ᱥᱟᱝ ᱞᱮ ᱥᱚᱨᱦᱟᱭᱜᱼᱟ᱾
ᱚ ᱟᱪᱪᱷᱟ ᱦᱚᱭ ᱛᱳ, ᱟᱫᱚ ᱮᱸᱜ ᱚᱠᱟ ᱞᱮᱠᱟ ᱱᱮᱰᱟ ᱥᱚᱦᱚᱨᱟᱭ ᱥᱮ ᱫᱤᱱᱜᱚᱱ ᱥᱚᱦᱚᱨᱟᱭ ᱜᱮ ᱥᱮ ᱡᱟᱦᱟᱸ ᱞᱮᱠᱟ ᱠᱮᱞᱮᱱᱰᱟᱨ ᱞᱮᱠᱟ ᱜᱮ?
ᱵᱟᱝᱟ ᱢᱟᱱᱮ ᱟᱫᱚ ᱞᱮᱠᱟᱜᱮ ᱞᱟᱹᱭ ᱜᱟᱱᱚᱜᱼᱟ᱾ ᱢᱟᱱᱮ ᱥᱚᱨᱦᱟᱭ ᱵᱚᱸᱜᱟ ᱨᱮᱱᱟᱜ ᱡᱟᱦᱟᱸ ᱯᱩᱨᱱᱤᱢᱟ ᱦᱩᱭᱩᱜ ᱫᱚ ᱦᱳᱭ ᱢᱟᱱᱮ ᱚᱱᱟᱨᱮ ᱟᱞᱮ ᱫᱚᱞᱮ ᱥᱚᱜ ᱥᱚᱨᱦᱟᱭᱚᱜᱼᱟ᱾
ᱚ ᱟᱪᱪᱷᱟ ᱢᱮᱱ ᱫᱚ ᱛᱟᱦᱚᱞᱮ ᱟᱯᱮ ᱫᱚ ᱯᱩᱨᱱᱤᱢᱟ ᱥᱚᱦᱚᱨᱟᱭ ᱯᱮ ᱢᱟᱱᱟᱣ ᱵᱟᱛᱟᱣᱟ ᱵᱟᱝ?
ᱦᱳᱭ᱾
ᱟᱪᱪᱷᱟ ᱡᱮᱢᱚᱱ ᱟᱞᱮ ᱯᱟᱦᱟᱴᱟ ᱫᱚ ᱱᱟᱦᱟᱜ ᱟᱞᱮᱴᱟᱜ ᱢᱟᱱᱮ ᱟᱞᱮ ᱫᱚ ᱱᱟᱦᱟᱸᱜ ᱢᱮᱱᱫᱚ ᱡᱟᱦᱟᱸ ᱠᱚ ᱢᱮᱛᱟᱜ ᱠᱟᱱ ᱩᱸᱜ ᱟᱢᱵᱟᱵᱟᱹᱥᱭᱟᱹ ᱥᱚᱦᱚᱨᱟᱭ᱾
ᱚ ᱟᱪᱪᱷᱟ ᱢᱟᱱᱮ ᱚᱱᱮ ᱠᱟᱹᱞᱤ ᱯᱩᱡᱟᱹ ᱛᱮ ᱠᱟᱹᱞᱤ ᱯᱩᱡᱟᱹ ᱥᱟᱶ ᱛᱮ ᱡᱟᱦᱟᱸ ᱦᱩᱭᱩᱜ ᱫᱚ ᱵᱟᱝ?
ᱦᱳᱭ ᱦᱳᱭ ᱢᱮᱱᱫᱚ ᱫᱤᱥᱚᱢ ᱥᱚᱦᱚᱨᱟᱭ ᱡᱟᱦᱟᱸ ᱠᱚ ᱢᱮᱛᱟᱜ ᱠᱟᱱ᱾
ᱦᱳᱭ ᱦᱮᱸ ᱦᱮᱸ᱾
ᱦᱳᱭ ᱚᱱᱟ ᱫᱤᱥᱚᱢ ᱥᱚᱦᱚᱨᱟᱭ ᱥᱟᱶ ᱛᱮᱜᱮᱞᱮ ᱥᱚᱦᱚᱨᱟᱭᱚᱜᱼᱟ ᱟᱞᱮ ᱦᱚᱸ ᱟᱞᱮ ᱱᱤᱭᱟᱹ ᱟᱞᱮ ᱴᱚᱴᱷᱟ ᱠᱚᱨᱮᱫ ᱫᱚ ᱥᱟᱱᱟᱢ ᱩ ᱥᱟᱱᱟᱢ ᱟᱹᱛᱩ ᱴᱚᱞᱟ ᱠᱚᱨᱮ ᱜᱮ ᱮᱱᱟ ᱦᱤᱞᱳᱜ ᱜᱮ ᱴᱟᱢᱟᱠ ᱛᱩᱢᱫᱟᱹᱜ ᱥᱟᱰᱮ ᱟᱸᱡᱚᱢᱚᱜᱼᱟ᱾ ᱥᱚᱦᱚᱨᱟᱭ ᱨᱮᱱᱟᱜ ᱢᱤᱫᱴᱮᱱ ᱨᱟᱦᱟᱛᱮ᱾
ᱚ ᱟᱪᱪᱷᱟ ᱦᱮᱸ ᱛᱚ᱾
ᱦᱳᱭ, ᱟᱨ ᱟᱞᱮ ᱯᱟᱦᱟᱴᱟ ᱫᱚᱱ ᱦᱟᱸᱜ ᱚᱱᱮ ᱡᱚᱦᱚᱱ ᱵᱮᱱ ᱞᱟᱹᱭ ᱠᱮᱫ ᱱᱚᱜᱼᱚ ᱱᱚᱣᱟ ᱮᱸᱫ ᱪᱮᱫ ᱠᱚ ᱤᱭᱟᱹ ᱪᱮᱫ ᱵᱮᱱ ᱞᱟᱹᱭ ᱠᱮᱫᱟᱱ ᱦᱟᱸᱜ ᱮᱸ ᱢᱟᱜ ᱢᱚᱬᱮ᱾
ᱦᱮᱸ᱾
ᱢᱟᱜᱽ ᱢᱚᱬᱮ ᱫᱚ ᱱᱟᱦᱟᱸᱜ ᱟᱞᱮ ᱥᱮᱫ ᱫᱚ ᱵᱟᱝ ᱦᱩᱭᱩᱜᱼᱟ ᱱᱤᱭᱟᱹ ᱠᱚᱫᱚ ᱟᱫᱚ ᱟᱯᱮ ᱯᱟᱦᱟᱴᱟ ᱫᱚ ᱦᱩᱭᱩᱜ ᱜᱮᱭᱟ ᱵᱟᱝ?
ᱢᱟᱜᱽ ᱢᱚᱬᱮ ᱫᱚ ᱵᱟᱝ ᱦᱩᱭᱩᱜᱼᱟ ᱦᱮᱸ ᱟᱞᱮ ᱯᱟᱦᱟᱴᱟ ᱫᱚ ᱦᱩᱭᱩᱜ ᱜᱮᱭᱟ ᱢᱟᱱᱮ ᱟᱞᱮ ᱫᱚ ᱚᱱᱠᱟᱱ ᱵᱟᱦᱟ ᱯᱚᱨᱮ ᱢᱟᱜ ᱢᱚᱬᱮ ᱫᱚ ᱟᱠᱷᱟᱱ ᱢᱟᱱᱮ ᱵᱟᱦᱟ ᱵᱚᱸᱜᱟ ᱫᱚ ᱦᱩᱭᱩᱜ ᱠᱟᱱᱟ ᱯᱷᱟᱹᱜᱩᱱ ᱵᱚᱸᱜᱟ ᱥᱮ? ᱟᱨ ᱢᱟᱜᱽ ᱢᱚᱬᱮ ᱫᱚ ᱦᱩᱭᱩᱜ ᱠᱟᱱᱟ ᱵᱟᱹᱭᱥᱟᱹᱠᱷ ᱵᱟᱹᱭᱥᱟᱹᱠᱷ ᱵᱚᱸᱜᱟ ᱞᱮ ᱢᱟᱜᱽ ᱢᱚᱬᱮᱜᱼᱟ ᱟᱞᱮ ᱫᱚ᱾
ᱚ ᱟᱪᱪᱷᱟ ᱟᱪᱪᱷᱟ ᱚᱱᱟ ᱦᱚᱸ ᱫᱤᱱ ᱜᱚᱱ ᱜᱚᱴᱟ ᱜᱮ ᱛᱟᱯᱮᱭᱟ ᱥᱮ ᱪᱮᱫ ᱥᱮ ᱚᱠᱟ ᱞᱮᱠᱟ?
ᱦᱚᱸ ᱢᱟᱱᱮ ᱫᱤᱱᱜᱚᱱ ᱫᱚ ᱵᱟᱝ ᱜᱚᱴᱟᱜᱼᱟ ᱚᱱᱟ ᱫᱚ ᱦᱟᱸᱜ ᱠᱷᱟᱱ ᱢᱟᱱᱮ ᱱᱚᱣᱟ ᱵᱟᱦᱟ ᱵᱚᱸᱜᱟ ᱫᱚ ᱜᱚᱴ ᱴᱟᱣᱟ ᱡᱮᱢᱚᱱ ᱚᱠᱚᱭ ᱫᱚ ᱚᱠᱟ ᱞᱮᱠᱟ ᱠᱚ ᱵᱟᱦᱟᱜ ᱟᱜ ᱠᱷᱟᱱ ᱢᱟᱜᱽ ᱵᱚᱸᱜᱟ ᱮ ᱢᱟᱜᱽ ᱫᱚ ᱵᱟᱝ ᱯᱷᱟᱹᱜᱩᱱ ᱵᱚᱸᱜᱟ ᱦᱚᱸ ᱟᱨ ᱪᱟᱹᱛ ᱵᱚᱸᱜᱟ ᱦᱚᱸ ᱢᱟᱱᱮ ᱵᱟᱨᱭᱟ ᱪᱟᱸᱫᱳ ᱨᱮᱜᱮ ᱚᱠᱚᱭ ᱠᱚᱫᱚ ᱠᱚ ᱵᱟᱦᱟᱜᱼᱟ ᱥᱮ ᱢᱟᱱᱮ ᱟᱞᱮ ᱫᱚ ᱚᱱᱮ ᱯᱷᱟᱹᱜᱩᱱ ᱵᱚᱸᱜᱟ ᱜᱮ, ᱯᱷᱟᱹᱜᱩᱱ ᱵᱚᱸᱜᱟ ᱨᱮᱱᱟᱜ ᱚᱱᱮ ᱡᱟᱦᱟᱸ ᱠᱚ ᱞᱟᱹᱭ, ᱢᱩᱞᱩᱜ ᱢᱚᱬᱮ ᱢᱟᱦᱟ ᱦᱤᱞᱳᱜ᱾ ᱦᱳᱭ ᱩᱱ ᱦᱤᱞᱳᱜ ᱜᱮᱞᱮ ᱥᱟᱹᱨᱫᱤᱭᱟ ᱦᱟᱸᱜ ᱠᱷᱟᱱ, ᱦᱳᱭ᱾
ᱚ ᱟᱪᱪᱷᱟ ᱦᱳᱭ ᱛᱚ ᱟᱹᱰᱤ ᱱᱟᱯᱟᱭᱼᱟ᱾
ᱦᱚᱸ ᱢᱟ ᱞᱟᱹᱭ ᱢᱮ, ᱟᱨ ᱱᱚᱣᱟ ᱢᱟᱜ ᱢᱚᱬᱮ ᱫᱚ ᱦᱟᱸᱜ ᱠᱷᱟᱱ ᱟᱞᱮ ᱢᱟᱱᱮ ᱟᱞᱮ ᱟᱛᱳ ᱥᱳᱞᱳ ᱚᱱᱟ ᱛᱮᱜᱮ ᱦᱟᱸᱜ ᱠᱷᱟᱱ ᱫᱤᱱ ᱜᱚᱱ ᱠᱟᱛᱮᱫ ᱞᱮ ᱢᱟᱜ ᱢᱚᱬᱮᱜᱼᱟ, ᱡᱟᱦᱟᱸ ᱢᱟᱜ ᱢᱚᱬᱮᱜ ᱟᱞᱮ᱾
ᱳ ᱟᱪᱪᱷᱟ ᱟᱪᱪᱷᱟ᱾
ᱦᱳᱭ ᱟᱫᱚ ᱢᱟᱜ ᱢᱚᱲᱮ ᱫᱚ ᱢᱟᱱᱮ ᱢᱚᱬᱮ ᱥᱮᱨᱢᱟ ᱯᱚᱨ ᱯᱚᱨ ᱢᱟᱜ ᱢᱚᱬᱮ ᱦᱩᱭᱩᱜᱼᱟ᱾ ᱟᱫᱚ, ᱦᱳᱭ ᱦᱳᱭ ᱡᱮ ᱥᱮᱨᱢᱟ ᱞᱮ ᱢᱟᱜ ᱢᱚᱬᱮᱜᱼᱟ ᱦᱟᱸᱜ ᱠᱷᱟᱱ, ᱢᱟᱱᱮ ᱚᱱᱟ ᱥᱮᱨᱢᱟ ᱫᱚ ᱵᱟᱮ ᱵᱟᱞᱮ ᱵᱟᱦᱟᱜᱼᱟ, ᱢᱟᱱᱮ ᱩᱱᱟᱹᱜ ᱨᱟᱹᱥᱠᱟᱹ ᱟᱛᱮ ᱫᱚ ᱵᱟᱦᱟ ᱫᱚ ᱵᱟᱝ ᱦᱳᱭᱳᱼᱟ, ᱢᱟᱱᱮ ᱥᱩᱫᱩ ᱚᱱᱮ ᱥᱩᱱᱩᱢ ᱥᱩᱱᱩᱢ ᱥᱤᱸᱫᱩᱨ ᱛᱮ ᱟᱬᱜᱳᱭ ᱦᱳᱭᱳᱜᱼᱟ᱾
ᱳ ᱟᱪᱪᱷᱟ ᱟᱪᱪᱷᱟ᱾
ᱦᱳᱭ ᱟᱫᱚ ᱢᱟᱜ ᱢᱚᱬᱮ ᱨᱮ ᱡᱟᱸᱠ ᱡᱚᱢᱚᱠ ᱫᱚ ᱦᱩᱭᱩᱜᱼᱟ ᱦᱟᱸᱜ ᱠᱷᱟᱱ᱾
ᱚ ᱟᱪᱪᱷᱟ ᱦᱳᱭ ᱛᱚ, ᱵᱟᱠᱷᱟᱱ ᱟᱞᱮ ᱯᱟᱦᱴᱟ ᱫᱚ ᱧᱮᱞᱚᱜᱚᱜᱼᱟ ᱮ ᱢᱮᱱᱫᱚ ᱱᱚᱜ-ᱚᱭ ᱱᱚᱣᱟ ᱵᱟᱦᱟ ᱜᱮᱞᱮ ᱢᱟᱱᱟᱣ ᱵᱟᱛᱟᱣ ᱟᱹᱜᱩᱭ ᱫᱟ ᱥᱮᱫᱟᱭ ᱠᱷᱚᱱᱟᱜ ᱜᱮ᱾
ᱚ ᱟᱪᱪᱷᱟ ᱟᱪᱪᱷᱟ ᱟᱪᱪᱷᱟ, ᱦᱳᱭ ᱢᱟᱱᱮ ᱚᱠᱚᱭᱟᱜ ᱪᱮᱫ ᱞᱮᱠᱟ ᱟᱹᱱ-ᱟᱹᱨᱤ ᱟᱨᱠᱤ ᱥᱮᱫᱟᱭ ᱠᱷᱚᱱᱟᱜ ᱠᱚ ᱢᱟᱱᱟᱣ ᱟᱹᱜᱩ ᱠᱟᱜᱼᱟ ᱦᱟᱸᱜ ᱠᱷᱟᱱ,
ᱦᱳᱭ ᱦᱳᱭ, ᱟᱫᱚ ᱟᱹᱱ ᱟᱹᱨᱤ ᱞᱮᱠᱟ ᱛᱮᱫᱚ ᱱᱟᱦᱟᱜ ᱱᱚᱜᱼᱚᱱᱟ ᱵᱟᱦᱟ ᱵᱚᱸᱜᱟ ᱜᱮ ᱢᱮᱱ ᱫᱚ ᱮᱜ ᱢᱚᱬᱮ ᱥᱮᱨᱢᱟ, ᱚᱱᱛᱚᱨ ᱚᱱᱛᱚᱨ ᱫᱚ ᱠᱟᱹᱨᱤ ᱵᱟᱹᱪᱷᱤ ᱱᱟᱦᱟᱸᱜ ᱞᱮ ᱢᱮᱛᱟᱜ ᱠᱟᱱᱟ ᱟᱞᱮ ᱥᱮᱫ ᱫᱚ᱾ ᱠᱟᱹᱨᱤ ᱵᱟᱹᱪᱤ ᱢᱮᱱ ᱫᱚ ᱚᱱᱟ ᱥᱮᱨᱢᱟ ᱨᱮᱫᱚ ᱢᱮᱱ ᱫᱟ ᱵᱚᱱ᱾ ᱵᱚᱸᱜᱟ ᱵᱩᱨᱩ ᱟᱹᱰᱤ ᱡᱳᱨ ᱠᱚ ᱨᱩᱢᱩᱜ ᱛᱟᱞᱮᱭᱟ, ᱱᱩᱠᱩ ᱰᱟᱝᱨᱤ ᱞᱮ ᱵᱚᱸᱜᱟ ᱠᱚᱣᱟ, ᱢᱟᱱᱮ ᱚᱱᱟ ᱥᱮᱨᱢᱟ ᱫᱚ᱾
ᱚ ᱟᱪᱪᱷᱟ ᱟᱪᱪᱷᱟ ᱟᱪᱪᱷᱟ ᱾
ᱦᱳᱭ ᱟᱨ ᱵᱟᱠᱷᱟᱱ ᱦᱳᱭᱛᱳ ᱛᱚ ᱚᱱᱟ ᱢᱚᱬᱮ ᱥᱮᱨᱢᱟ ᱚᱱᱛᱚᱨ ᱨᱮᱱᱟᱜ ᱡᱟᱦᱟᱸ ᱛᱤᱱᱟᱹᱜ ᱛᱟᱞᱟ ᱨᱮᱱᱟᱜ ᱥᱮᱨᱢᱟ ᱠᱚ ᱢᱮᱱᱟᱜᱼᱟ,
ᱦᱮᱸ᱾
ᱚᱱᱟ ᱠᱚᱨᱮᱫ ᱫᱚ ᱦᱳᱭᱛᱳ ᱢᱮᱱ ᱫᱚ ᱵᱚᱸᱜᱟ ᱵᱩᱨᱩ ᱥᱟᱶᱛᱮ ᱱᱤᱝᱠᱟᱹ ᱡᱟᱸᱠ ᱡᱚᱢᱚᱠ ᱜᱮ ᱦᱩᱭᱩᱜ ᱛᱟᱞᱮᱭᱟ, ᱟᱫᱚ ᱢᱟᱱᱮ ᱨᱟᱹᱥᱤ ᱨᱟᱹᱥᱤ-ᱵᱟᱹᱥᱤ ᱟᱹᱛᱩ ᱠᱟᱱᱟ ᱛᱚ᱾
ᱚ ᱟᱪᱪᱷᱟ ᱟᱪᱪᱷᱟ ᱟᱪᱪᱷᱟ᱾
ᱟᱫᱚ ᱮ ᱟᱹᱰᱤ ᱱᱟᱯᱟᱭ ᱜᱮ ᱦᱩᱭᱩᱜ ᱛᱟᱞᱮᱭᱟ᱾ ᱟᱨ ᱟᱹᱰᱤ ᱱᱟᱯᱟᱭ ᱴᱷᱟᱶ ᱨᱮᱜᱮ ᱢᱮᱱᱫᱚ ᱱᱚᱜᱼᱚ ᱱᱚᱣᱟ, ᱡᱟᱦᱮᱸᱨ ᱛᱷᱟᱱ ᱦᱚᱸ ᱢᱮᱱᱟᱜ ᱛᱟᱞᱮᱭᱟ, ᱢᱮᱱᱫᱚ ᱵᱚᱸᱜᱟ ᱵᱩᱨᱩ ᱛᱷᱟᱱ ᱨᱮᱱᱟᱜ ᱜᱟᱲ᱾
ᱩᱸᱻ, ᱦᱳᱭ ᱢᱟᱱᱮ ᱚᱱᱟ ᱢᱟ ᱦᱟᱸᱜ ᱠᱷᱟᱱ ᱟᱵᱚ ᱥᱟᱱᱛᱟᱲᱟᱜ ᱫᱚ, ᱢᱟᱱᱮ ᱡᱷᱚᱛᱚ ᱦᱚᱲᱟᱜ ᱜᱮ ᱦᱮᱱᱟᱜᱼᱟ᱾ ᱢᱟᱱᱮ, ᱚ ᱟᱛᱳ ᱢᱤᱫᱴᱟᱝ ᱟᱛᱳ ᱨᱮ ᱢᱤᱫᱴᱟᱝ ᱡᱟᱦᱮᱨ ᱦᱟᱸᱜ ᱠᱷᱟᱱ᱾
ᱦᱳᱭ ᱦᱳᱭ, ᱟᱫᱚ ᱟᱞᱮ ᱴᱷᱮᱱ ᱫᱚ ᱱᱟᱦᱟᱜ ᱵᱟᱨᱭᱟ ᱡᱟᱦᱮᱨ ᱢᱮᱱᱟᱜᱼᱟ ᱟᱞᱮ ᱯᱟᱦᱟᱴᱟ ᱫᱚ ᱱᱟᱦᱟᱜ, ᱢᱤᱫᱴᱮᱱ ᱫᱚ ᱦᱩᱰᱤᱧ ᱡᱟᱦᱮᱨ ᱞᱮ ᱢᱮᱛᱟᱜ ᱠᱟᱱᱟ ᱢᱤᱫᱴᱮᱱ ᱫᱚ ᱢᱟᱨᱟᱝ ᱡᱟᱦᱮᱨ᱾
ᱚ ᱟᱪᱪᱷᱟ ᱟᱪᱪᱷᱟ ᱢᱟᱱᱮ ᱟᱹᱰᱤ ᱯᱮ ᱨᱟᱥᱤ ᱧᱚᱜ ᱜᱮᱭᱟ ᱡᱟᱹᱱᱤᱡ?
ᱦᱳᱭ ᱦᱳᱭ ᱦᱳᱭ᱾
ᱚᱻ, ᱚᱱᱟ ᱛᱮᱜᱮ ᱛᱟᱦᱟᱞᱮ᱾
ᱦᱳᱭ, ᱟᱫᱚ ᱟᱨᱚ ᱚᱝᱠᱟ ᱵᱷᱮᱜᱟᱨ , ᱦᱚᱭ ᱢᱟ ᱞᱟᱹᱭ ᱵᱤᱱ᱾
ᱢᱟᱱᱮ ᱟᱞᱮ ᱫᱚ ᱨᱟᱥᱤ ᱜᱮ ᱨᱮᱦᱚᱸ ᱞᱮ ᱟᱨᱠᱤ ᱢᱟᱱᱮ ᱴᱚᱞᱟ ᱵᱷᱤᱱᱟᱹ ᱜᱮ ᱛᱟ ᱵᱷᱤᱱᱟᱹ ᱨᱮᱦᱚᱸ ᱢᱟᱱᱮ ᱵᱚᱸᱜᱟ ᱵᱩᱨᱩ ᱫᱚ ᱢᱤᱫ ᱴᱷᱮᱱ ᱜᱮᱞᱮ ᱵᱩᱨᱩᱭᱟ᱾ ᱢᱟᱱᱮ ᱢᱟᱺᱡᱷᱤ ᱫᱚ ᱯᱮᱭᱟ ᱯᱩᱱᱭᱟ ᱦᱮᱱᱟᱜ ᱠᱚ ᱛᱟᱞᱮᱭᱟ, ᱠᱤᱱᱛᱩ ᱵᱚᱸᱜᱟ ᱵᱚᱸᱜᱟ ᱵᱩᱨᱩ ᱫᱚ ᱢᱤᱫ ᱴᱷᱮᱱ ᱜᱮᱞᱮ ᱵᱚᱸᱜᱟ ᱵᱩᱨᱩᱭᱟ ᱟᱨ ᱡᱟᱦᱮᱨ ᱫᱚ ᱢᱤᱫᱴᱟᱝ ᱜᱮ ᱛᱟᱞᱮᱭᱟ᱾
ᱚ ᱟᱪᱪᱷᱟ, ᱱᱟᱯᱟᱭ ᱠᱟᱛᱷᱟ᱾ ᱦᱳᱭ ᱟᱫᱚ ᱮᱸᱫ, ᱢᱮᱱ ᱜᱟᱱᱚᱜᱼᱟ ᱟᱹᱰᱤ ᱜᱚᱴᱟᱝ ᱚᱝᱠᱟ ᱴᱚᱴᱷᱟ ᱠᱤᱭᱟᱹ ᱠᱚᱨᱮᱫ ᱜᱮ ᱧᱮᱞᱚᱜ ᱠᱟᱱᱟ ᱦᱳᱭᱛᱳ ᱡᱟᱦᱟᱸᱭ ᱡᱟᱦᱟᱸᱭ ᱫᱚ ᱦᱚᱭᱛᱳ ᱟᱵᱚ ᱥᱟᱱᱛᱟᱲ ᱥᱟᱶᱛᱟ ᱨᱮᱱᱟᱜ ᱢᱮᱱᱫᱚ ᱡᱟᱦᱟᱸ ᱛᱤᱱᱟᱹᱜ ᱟᱛᱳ ᱴᱚᱞᱟ ᱠᱚ ᱢᱮᱱᱟᱜᱼᱟ ᱾
ᱦᱮᱸ ᱦᱮᱸ᱾
ᱱᱮᱛᱟᱨ ᱢᱟᱛᱚ ᱫᱚᱢᱮ ᱟᱨᱚ ᱮᱴᱠᱮᱴᱚᱬᱮ ᱦᱩᱭᱩᱜ ᱠᱟᱱᱛᱮ ᱦᱳᱭᱛᱳ ᱵᱷᱮᱜᱟᱨ ᱵᱷᱮᱜᱟᱨᱚᱜ ᱠᱟᱱᱟ ᱠᱚ ᱦᱮᱸ ᱥᱮ ᱵᱟᱝ?
ᱦᱮᱸ᱾
ᱦᱳᱭ ᱟᱫᱚ ᱟᱞᱮ ᱯᱟᱦᱴᱟ ᱫᱚ ᱱᱟᱦᱟᱜ ᱤᱝᱠᱟᱹ ᱜᱮ ᱱᱤᱛᱚᱜ ᱯᱚᱨᱡᱚᱱᱛᱚ ᱢᱮᱱᱟᱜᱼᱟ ᱟᱨ ᱤᱱᱠᱟᱹ ᱜᱮ ᱢᱟᱱᱮ ᱥᱮᱫᱟᱭ ᱠᱷᱚᱱᱟᱜ ᱤᱱᱠᱟᱹ ᱜᱮ ᱢᱮᱱᱟᱜ ᱛᱟᱞᱮᱭᱟ ᱟᱨ ᱪᱮᱫ ᱾
ᱚ ᱦᱚᱸ ᱟᱪᱪᱷᱟ ᱟᱪᱪᱷᱟ, ᱦᱳᱭᱛᱚ ᱟᱨ ᱢᱟᱱᱮ ᱟ ᱟᱵᱚ ᱨᱮᱱ ᱵᱚᱸᱜᱟ ᱵᱩᱨᱩ ᱢᱟ ᱩᱝᱠᱩ ᱢᱟᱱᱮ ᱦᱟᱹᱛᱤ ᱥᱟᱫᱚᱢ ᱫᱚ ᱵᱟᱝ ᱛᱚ ᱢᱟᱱᱮ ᱫᱷᱤᱨᱤ ᱫᱷᱤᱨᱤ ᱫᱟᱨᱮ ᱜᱮ, ᱦᱳᱭ ᱟᱫᱚ ᱢᱟᱱᱮ ᱱᱮᱛᱟ ᱦᱚᱸ ᱱᱮᱛᱟᱨ ᱫᱚ ᱧᱮᱞᱚᱜ ᱠᱟᱱᱟ ᱢᱟᱱᱮ ᱚᱠᱚᱭ